ᱦᱚᱸ ᱜᱚᱝᱠᱮ ᱡᱚᱦᱟᱨ ᱜᱮ᱾ ᱦᱮᱞᱚ ᱵᱟᱭ ᱟᱸᱡᱢᱚᱜᱼᱟ ᱠᱟᱱ ᱛᱮ?
ᱦᱮᱞᱟ᱾
ᱦᱮᱞᱟᱣ᱾
ᱟᱸᱡᱚᱢᱚᱜ ᱠᱟᱱᱟ ᱥᱮ ᱵᱟᱝ? ᱦᱮᱸ ᱦᱮᱸ ᱟᱸᱡᱚᱢᱚᱜ ᱠᱟᱱᱟ ᱟᱵᱤᱱᱟᱜ ᱫᱚ᱾
ᱦᱮᱸ ᱜᱚᱢᱠᱮ ᱟᱧᱢᱚᱜ ᱠᱟᱱ
ᱦᱮ ᱪᱮᱫ ᱞᱮᱠᱟ ᱟᱡᱚᱢ᱾
ᱜᱚᱢᱠᱮ ᱟᱵᱤᱱᱟᱜ ᱦᱚᱸ ᱟᱸᱡᱟᱢᱚᱜ ᱠᱟᱱ ᱜᱮᱭᱟ᱾ ᱦᱮᱸ ᱜᱚᱢᱠᱮ ᱟᱸᱡᱟᱢᱚᱜ ᱠᱟᱱᱟ᱾
ᱟᱪ ᱪᱷᱟ ᱟᱧ ᱡᱚᱢ ᱢᱟᱛᱚ ᱞᱟᱹᱭ ᱞᱤᱧ ᱪᱮᱫ ᱠᱚᱵᱤᱧ ᱪᱤᱠᱟᱹ ᱵᱟᱲᱟᱭᱮᱫᱟ?
ᱦᱮᱸ ᱜᱚᱝᱠᱮ ᱪᱮᱫ ᱦᱚᱸ ᱵᱟᱝ ᱜᱮ, ᱱᱚᱛᱮ ᱢᱮᱨᱚᱢ ᱜᱩᱯᱤᱭ ᱦᱮᱡ ᱦᱩᱭ ᱠᱟᱱᱟ᱾
ᱟᱪᱪᱷᱟ ᱟᱪᱪᱷᱟ᱾ ᱟᱹᱰᱤ ᱩᱛᱤ ᱥᱩᱛᱤ ᱜᱮ ᱱᱟᱦᱟᱜ ᱜᱩᱯᱤ ᱦᱩᱭᱩᱜ ᱠᱟᱱᱟ ᱛᱚᱵᱮ ᱱᱟᱦᱱᱟᱜ ᱞᱟᱹᱭ ᱞᱮᱠᱷᱟᱱ ᱫᱚ᱾
ᱦᱮᱸ ᱜᱚᱢᱠᱮ ᱜᱩᱯᱤ ᱢᱟ ᱦᱩᱭᱩᱜ ᱜᱮᱭᱟ ᱱᱩᱠᱩ ᱢᱟ ᱦᱚᱸ ᱞᱟᱡ ᱢᱟ ᱦᱮᱱᱟᱜ ᱜᱮ ᱛᱟᱠᱚ ᱜᱮᱭᱟ᱾ ᱛᱚ
ᱟᱪᱪᱷᱟ ᱟᱪᱪᱷᱟ᱾ ᱟᱨ ᱫᱟᱜ ᱡᱟᱹᱲᱤ ᱠᱚ ᱚᱱᱛᱮ ᱠᱚᱫᱚ ᱪᱮᱫᱞᱮ ᱞᱮᱠᱟ?
ᱠᱷᱟᱞᱤ ᱫᱟᱜ ᱫᱟᱭ᱾
ᱟᱪᱪᱷᱟ᱾ ᱨᱚᱲ ᱛᱟᱵᱮᱱ ᱠᱞᱤᱭᱟᱨᱞᱤ ᱵᱟᱭ ᱦᱤᱡᱩᱜ ᱠᱟᱱᱟ ᱱᱟᱜ ᱦᱮᱸᱥᱮ᱾
ᱟᱪᱪᱷᱟ᱾
ᱚᱱᱮ ᱠᱟᱹᱴᱤᱡ ᱥᱩᱨ ᱫᱷᱟᱨᱟᱨ ᱨᱮ ᱨᱚᱲ ᱵᱮᱱ ᱠᱟᱹᱴᱤᱡ ᱥᱟᱺᱜᱤᱧ ᱫᱷᱟᱨᱟ ᱨᱮᱵᱮᱱ ᱨᱚᱲᱮᱫ ᱠᱷᱟᱱ ᱠᱟᱹᱴᱤᱡ ᱨᱚᱲ ᱛᱟᱵᱮᱱ ᱠᱞᱤᱭᱟᱨᱞᱤ ᱵᱟᱭ ᱦᱤᱡᱩᱜ ᱠᱟᱱᱟ ᱛᱟᱵᱮᱱ᱾
ᱟᱪᱪᱷᱟ᱾ ᱟᱪᱪᱷᱟ ᱜᱚᱝᱠᱮ ᱚᱱᱛᱮ ᱫᱚ ᱫᱟᱜ ᱠᱚ ᱡᱟᱹᱲᱤ ᱵᱟᱲᱟ ᱪᱮᱫ ᱞᱮᱠᱟᱭ ᱡᱟᱹᱲᱤ ᱵᱟᱲᱟ ᱠᱮᱜᱼᱟ?
ᱮᱱᱛᱮ ᱫᱟᱜ ᱡᱟᱹᱲᱤ ᱠᱚᱫᱚ ᱟᱹᱰᱤ ᱱᱟᱯᱟᱭ ᱜᱮ ᱞᱟᱹᱭ ᱞᱮᱠᱷᱟᱡ ᱫᱚ ᱦᱚᱞᱟ ᱢᱟᱫᱷᱮᱨ ᱠᱷᱚᱱ ᱟᱹᱰᱤ ᱞᱟᱜᱟ ᱛᱟᱨᱟ ᱫᱟᱜ ᱟᱠᱟᱫᱟ᱾ ᱱᱚᱛᱮ ᱦᱚ ᱦᱮᱸ ᱥᱮ᱾
ᱵᱟᱹᱫᱽ ᱠᱟᱹᱢᱤ ᱫᱚ ᱦᱟᱜ ᱞᱤᱟᱹᱭ ᱟᱹᱰᱤ ᱡᱩᱨ ᱠᱚ ᱩᱛᱤ ᱥᱩᱛᱤ ᱠᱚ ᱪᱷᱩᱴᱟᱹᱣ ᱟᱠᱟᱱ ᱜᱮᱭᱟ ᱱᱟᱜ᱾ ᱚ ᱪᱟᱵᱟ ᱤᱫᱤ ᱜᱮᱭᱟ ᱠᱚ ᱟᱫᱷᱟᱱ ᱠᱚᱫᱚ ᱱᱟᱜ, ᱥᱮ ᱟᱫᱷᱟᱱ ᱠᱚᱫᱚ ᱱᱟᱜ ᱢᱮᱱᱟᱜ ᱜᱮᱭᱟ ᱱᱟᱜ᱾
ᱟᱪᱪᱷᱟ᱾
ᱟᱫᱚ ᱚᱱᱛᱮ ᱜᱮ ᱪᱮᱫ ᱞᱮᱠᱟ ᱠᱟᱹᱢᱤ ᱠᱚ? ᱛᱤᱱᱟᱹᱜ ᱥᱟᱺᱜᱤᱧ ᱟᱠᱟᱜᱼᱟ ᱠᱚ ᱥᱮ ᱟᱹᱣᱨᱤ ᱜᱮ?
ᱦᱮᱸ ᱜᱚᱝᱠᱮ ᱚᱱᱛᱮ ᱨᱮᱠᱚ ᱥᱟᱹᱛ ᱜᱚᱫ ᱠᱟᱜ ᱠᱚ, ᱨᱚᱦᱚᱭ ᱠᱚᱫᱚ ᱪᱟᱵᱟ ᱵᱟᱲᱟ ᱠᱟᱜ ᱠᱚ᱾
ᱟᱪᱪᱷᱟ ᱟᱪᱪᱷᱟ᱾ ᱮᱱᱠᱷᱟᱱ ᱠᱟᱰᱷᱟᱱ ᱠᱚᱫᱚ ᱚᱱᱛᱮ ᱫᱚ ᱟᱹᱰᱤ ᱞᱚᱜᱚᱱ ᱜᱮ ᱯᱟᱞᱮ ᱪᱟᱵᱟ ᱟᱠᱟᱱᱟ? ᱨᱚᱦᱚᱭ ᱠᱚᱢᱟ ᱪᱟᱵᱟ ᱟᱠᱟᱫ ᱵᱤᱱ ᱞᱟᱹᱭᱮᱜᱼᱟ᱾
ᱦᱮᱸ ᱜᱚᱢᱠᱮ᱾
ᱟᱪᱪᱷᱟ ᱟᱪᱪᱷᱟ ᱱᱟᱯᱟᱭ ᱠᱟᱛᱷᱟ ᱜᱮ᱾
ᱮ ᱟᱪᱪᱷᱟ ᱜᱚᱝᱠᱮ ᱚᱱᱛᱮ ᱫᱚ ᱪᱮᱫ ᱠᱚᱛᱮ ᱠᱚ ᱞᱚᱥᱚᱫ ᱵᱟᱲᱟᱭᱟᱠᱚ ᱱᱟᱦᱮᱞ ᱠᱚᱛᱮ ᱥᱮ ᱜᱟᱹᱲᱤ ᱠᱚᱛᱮ ᱜᱮ?
ᱱᱚᱛᱮ ᱫᱚ ᱜᱚᱝᱠᱮ ᱞᱚᱥᱚᱫ ᱠᱚᱫᱚ ᱚᱱᱠᱟ ᱞᱟᱹᱭ ᱞᱮᱠᱷᱟᱱ ᱫᱚ ᱡᱟᱦᱟᱸᱭ ᱠᱚ ᱰᱟᱹᱝᱜᱨᱤ ᱠᱚ ᱛᱟᱠᱚ ᱢᱮᱱᱟᱜ ᱠᱚᱣᱟ ᱩᱱᱠᱩ ᱫᱟ ᱰᱟᱹᱝᱜᱨᱤ ᱠᱚᱛᱮ ᱜᱮ ᱟᱨ ᱡᱟᱦᱟᱸᱭ ᱠᱚ ᱜᱟᱹᱰᱤ ᱚᱱᱠᱟ ᱰᱟᱹᱝᱨᱤ ᱠᱚ ᱵᱟᱹᱱᱩᱜ ᱠᱚᱣᱟ ᱩᱱᱠᱩ ᱢᱟ ᱵᱚ ᱵᱟᱲᱟᱭ ᱜᱮᱭᱟ ᱦᱟᱱᱮ ᱴᱨᱟᱠᱴᱚᱨ ᱠᱚᱜᱮ ᱵᱟᱠᱷᱟᱱ ᱯᱟᱣᱟᱨ ᱴᱤᱞᱟᱨ ᱠᱚᱜᱮ ᱦᱮᱸᱥᱮ᱾
ᱦᱳᱭ ᱦᱳᱭ᱾
ᱦᱩᱸᱜ-ᱩᱸ ᱞᱚᱥᱚᱫ ᱛᱟᱞᱦᱮ ᱢᱟᱱᱮ ᱱᱤᱭᱟᱹᱛᱤ ᱡᱟᱦᱟᱸ ᱞᱮᱠᱟᱭ ᱢᱮ ᱪᱟᱥ ᱢᱟ ᱦᱩᱭᱩᱜ ᱜᱮᱭᱟ ᱥᱮ᱾ ᱟᱨ ᱡᱩᱫᱤ ᱡᱟᱦᱟᱸᱭ ᱵᱚ ᱦᱚᱨᱚᱵᱚᱨᱚ ᱧᱚᱜᱚᱜ ᱠᱟᱱᱟᱭ ᱤᱱᱟᱹᱠᱷᱟᱡ ᱱᱤ-ᱮ ᱞᱟᱦᱟ ᱧᱚᱜᱚᱜ ᱟᱵᱚ ᱡᱮ ᱵᱟᱝ ᱴᱨᱟᱠᱴᱚᱨ ᱨᱮ ᱯᱟᱣᱟᱨ ᱴᱤᱞᱟᱨ ᱠᱚᱛ ᱛᱮᱵᱟ ᱜᱮᱵᱚ ᱥᱤ ᱵᱟᱲᱟᱭᱟ ᱦᱮᱸ ᱥᱮ᱾
ᱦᱳᱭ ᱦᱳᱭ᱾ ᱟᱪᱪᱷᱟ ᱜᱚᱢᱠᱮ ᱟᱹᱵᱤᱱ ᱫᱚ ᱱᱟᱦᱮᱞ ᱠᱚᱛᱮ ᱥᱤᱭᱳᱜ ᱫᱚᱵᱤᱱ ᱵᱟᱲᱟᱭ ᱜᱮᱭᱟ ᱵᱟᱝ ᱜᱮ᱾
ᱟᱹᱞᱤᱧ ᱫᱚ ᱜᱚᱝᱠᱮ ᱞᱟᱹᱭ ᱞᱮᱠᱷᱟᱡ ᱫᱚ ᱵᱟᱲᱟᱭ ᱫᱚᱞᱤᱧ ᱵᱟᱲᱟᱭ ᱜᱮᱭᱟ ᱟᱫᱚ ᱱᱤᱭᱟᱹ ᱵᱟᱨᱥᱤᱧ ᱫᱚ ᱱᱟᱦᱜ ᱱᱚᱜᱼᱚᱭ ᱠᱟᱹᱴᱤᱡ ᱵᱚ ᱞᱟᱸᱜᱟ ᱧᱚᱜ ᱟᱠᱟᱱᱟ ᱛᱚ᱾ ᱮᱱᱠᱷᱟᱡ ᱚᱱᱟ ᱱᱤᱭᱟᱹ ᱨᱮᱱᱟᱜ ᱡᱟᱦᱟᱸ ᱞᱚᱜᱚᱱ ᱫᱷᱟᱨᱟᱜ ᱥᱟᱱᱟᱭᱮᱫ ᱵᱚᱱ ᱠᱷᱟᱡ ᱱᱟᱦᱜ ᱚᱱᱟ ᱴᱨᱟᱠᱴᱚᱨ ᱠᱚᱛᱮᱜᱮ ᱱᱟᱜ ᱵᱚ ᱥᱤ ᱵᱟᱲᱟᱭᱮᱫᱼᱟ ᱱᱟᱜ ᱦᱮᱸ ᱥᱮ ᱵᱟᱝ᱾
ᱦᱳᱭ᱾
ᱵᱟᱲᱟᱭ ᱫᱚ ᱱᱟᱦᱜ ᱵᱚ ᱵᱟᱲᱟᱭ ᱜᱮᱭᱟ ᱥᱤᱭᱳᱜ ᱠᱚᱜᱮ ᱱᱟᱦᱜ᱾
ᱟᱪᱪᱷᱟ ᱮ ᱵᱟᱰᱟᱭ ᱜᱮ ᱞᱟᱹᱠᱛᱤ ᱠᱟᱱᱟ᱾ ᱦᱮᱸ ᱜᱚᱝᱠᱮ ᱜᱚᱝᱠᱮ ᱟᱞᱤᱧ ᱦᱚᱸᱞᱤᱧ ᱵᱟᱲᱟᱭ ᱜᱮᱭᱟ ᱞᱤᱧ ᱥᱤᱳᱜ ᱠᱚᱫᱚ᱾
ᱟᱪᱪᱷᱟ ᱟᱪᱪᱷᱟ᱾ ᱱᱤᱦᱟᱹᱛᱤ ᱵᱟᱲᱟᱭ ᱦᱚᱸ ᱫᱚᱨᱠᱟᱨ ᱜᱮᱭᱟ ᱱᱤᱦᱟᱹᱛᱤ᱾
ᱦᱳᱭ᱾
ᱦᱮᱸ᱾ ᱟᱪᱪᱷᱟ ᱜᱚᱝᱠᱮ ᱫᱤᱥᱚᱢ ᱠᱚᱫᱚ ᱱᱟᱦᱟᱸᱜ ᱟᱹᱵᱤᱱ ᱫᱚ ᱯᱟᱞᱮ ᱟᱵᱚ ᱱᱦᱟᱸᱜ ᱩᱲᱤᱥᱥᱟ ᱜᱮ ᱱᱟᱦᱟᱸᱜ ᱵᱚᱞᱮ ᱟᱹᱵᱤᱱ ᱫᱚ ᱦᱟᱸᱜ᱾
ᱵᱟᱝ ᱚᱱᱛᱮ ᱜᱚᱝᱠᱮ ᱟᱹᱞᱤᱧ ᱫᱚ ᱵᱮᱝᱜᱚᱞ ᱨᱮ ᱦᱟᱸᱜ᱾
ᱵᱮᱝᱜᱚᱞ ᱜᱮᱭᱟ ᱟᱫᱚ ᱩᱲᱤᱥᱟ ᱞᱮᱠᱟ ᱫᱷᱟᱨᱟ ᱜᱮᱵᱤᱱ ᱨᱚᱲ ᱠᱟᱱᱟ ᱛᱚ ᱚᱱᱟ ᱛᱮᱞᱤᱧ ᱞᱟᱹᱭ ᱮᱫᱼᱟ ᱦᱮᱸ ᱥᱮ᱾ ᱟᱪᱪᱷᱟ ᱜᱚᱝᱠᱮ ᱚᱱᱛᱮᱱᱟᱜ ᱟᱹᱛᱩ ᱫᱤᱥᱚᱢ ᱠᱚ ᱛᱚᱵᱮ ᱪᱮᱫ ᱞᱮᱠᱟ ᱢᱟᱥᱮ ᱞᱟᱹᱭᱟᱹ ᱧᱚᱜ ᱵᱮᱱ ᱠᱟᱹᱴᱤᱡ?
ᱦᱮᱸ ᱜᱚᱝᱠᱮ ᱱᱚᱛᱮᱱᱟᱜ ᱟᱹᱛᱩ ᱫᱤᱥᱚᱢ ᱱᱟᱯᱟᱭ ᱜᱮ ᱟᱨ
ᱟᱪᱪᱷᱟ ᱟᱪᱪᱷᱟ᱾
ᱞᱟᱹᱭ ᱞᱮᱠᱷᱟᱡ ᱫᱚ ᱱᱚᱝᱠᱟ ᱨᱟᱹᱥᱤ ᱟᱛᱩ ᱠᱚᱜᱮ ᱥᱮ ᱱᱚᱝᱠᱟ ᱪᱷᱟᱴᱵᱤᱴ ᱦᱟᱸᱰᱮ ᱱᱟᱰᱮ ᱚᱲᱟᱜ ᱢᱮᱱᱟᱜᱼᱟ ᱥᱮ ᱴᱟᱺᱰᱤ ᱫᱤᱥᱚᱢ ᱥᱮ ᱵᱩᱨᱩ ᱫᱤᱥᱚᱢ ᱚᱠᱟᱮ ᱞᱮᱠᱟ ᱫᱷᱟᱨᱟ ᱢᱟᱥᱮ ᱚᱱᱠᱟ ᱞᱟᱹᱭ ᱜᱚᱫ ᱠᱟᱜ ᱵᱤᱱ᱾
ᱵᱟᱝ ᱜᱚᱝᱠᱮ ᱱᱚᱛᱮ ᱫᱚ ᱪᱚᱨᱟ ᱟᱞᱮ ᱫᱚ ᱨᱟᱹᱥᱤ ᱟᱹᱛᱩ ᱫᱚ ᱵᱟᱝ ᱠᱟᱱᱟᱞᱮ, ᱱᱚᱛᱮ ᱪᱷᱟᱰ-ᱵᱤᱴ ᱪᱷᱟᱰ-ᱵᱤᱴ ᱦᱟᱸᱰᱮ ᱱᱟᱸᱰᱮ ᱚᱲᱟᱜ ᱦᱮᱱᱟᱜ ᱟᱠᱟᱫᱟ ᱟᱨ ᱟ ᱵᱟᱹᱫ ᱛᱟᱞᱟ ᱢᱮᱱᱟᱜ ᱟᱠᱟᱫ ᱞᱮ ᱟᱞᱮ ᱫᱚ᱾
ᱟᱪᱪᱷᱟ ᱟᱪᱪᱷᱟ ᱮᱱᱠᱷᱟᱡ ᱫᱚ ᱦᱮᱸ ᱪᱟᱥᱵᱟᱥ ᱠᱚᱢᱟ ᱠᱟᱹᱢᱤ ᱠᱚᱢᱟ ᱱᱤᱦᱟᱹᱛᱤ ᱦᱩᱭᱩᱜ ᱜᱮᱭᱟ ᱱᱟᱦᱟᱜ ᱦᱮᱸᱥᱮ᱾ ᱛᱚ ᱚᱱᱟ ᱜᱮᱞᱤᱧ ᱞᱟᱹᱭᱟ ᱛᱮ ᱫᱚ ᱴᱟᱺᱰᱤ ᱫᱤᱥᱚᱢ ᱥᱮ ᱯᱩᱨᱟᱹ ᱫᱤᱥᱚᱢ ᱥᱮ ᱱᱚᱝᱠᱟ ᱵᱤᱞᱟᱹᱛ ᱫᱤᱥᱚᱢ ᱠᱟᱱᱟ ᱚᱠᱟ ᱞᱮᱠᱟ?
ᱚᱝᱠᱮ ᱱᱚᱶᱟ ᱱᱚᱛᱮ ᱫᱚ ᱵᱤᱞᱟᱹᱛ ᱫᱤᱥᱟᱹᱢ ᱠᱟᱱ ᱛᱟᱞᱮ ᱟᱞᱮ ᱫᱚ᱾
ᱵᱤᱞᱟᱹᱛ ᱫᱤᱥᱚᱢ ᱠᱟᱱᱟ ᱮᱱᱠᱷᱟᱡ ᱵᱤᱨ ᱠᱚᱫᱚ ᱚᱱᱠᱟ ᱠᱚᱫᱚ ᱵᱟᱹᱱᱩᱜ ᱟᱱᱟᱜ᱾ ᱵᱤᱨ ᱠᱚ ᱵᱩᱨᱩ ᱠᱚ᱾ ᱟᱪᱪᱷᱟ ᱢᱮᱱᱠᱟᱷᱟᱡ ᱥᱟᱺᱜᱤᱧ ᱠᱚᱫᱚ ᱞᱟᱹᱭ ᱞᱮᱠᱷᱟᱱ ᱚᱱᱠᱟ ᱧᱮᱞ ᱧᱟᱢ ᱠᱚᱛᱮ ᱠᱚᱭᱚᱜ ᱠᱚᱛᱮ ᱦᱟᱸᱜ ᱚᱱᱠᱟ ᱵᱟᱭ ᱧᱮᱞᱚᱜᱼᱟ᱾
ᱦᱮᱸ ᱜᱚᱝᱠᱮ ᱵᱤᱨ ᱠᱚᱫᱚ ᱠᱚᱭᱚᱜ ᱛᱮ ᱧᱮᱞ ᱧᱟᱢᱚᱜ ᱜᱮᱭᱟ, ᱵᱩᱨᱩ ᱠᱚᱫᱚ ᱵᱟᱭ ᱣᱮᱞ ᱧᱟᱢᱚᱜ ᱜᱮᱭᱟ᱾
ᱟᱪᱪᱷᱟ ᱟᱪᱪᱷᱟ ᱵᱤᱞᱟᱹᱛ ᱫᱤᱥᱚᱢ ᱢᱟ ᱟᱹᱰᱤ ᱥᱟᱺᱜᱤᱧ ᱥᱟᱺᱜᱤᱧ ᱨᱤᱞ ᱞᱤᱭ ᱞᱮᱠᱷᱟᱡ ᱫᱚᱱᱥᱦᱟᱜ ᱯᱷᱟᱫᱟ ᱦᱚᱸ ᱟᱹᱰᱤ ᱩᱛᱟᱹᱨ᱾ ᱛᱮᱫ ᱜᱮ ᱯᱷᱟᱫᱟᱣ ᱦᱩᱭᱩᱜ-ᱟ ᱱᱟᱦᱟᱜ ᱟᱨ ᱪᱮᱫ᱾
ᱦᱳᱭ ᱜᱚᱝᱠᱮ᱾
ᱟᱪᱶᱷᱟ ᱟᱪᱪᱷᱟ ᱱᱚᱛᱮ ᱫᱚ᱾ᱟᱛᱩ ᱫᱚ ᱜᱚᱝᱠᱮ ᱟᱞᱮ ᱥᱮᱫ ᱫᱚ ᱱᱟᱦᱟᱜ ᱟᱞᱮ ᱥᱮᱫ ᱫᱚ ᱱᱟᱦᱜ ᱵᱩᱨᱩ ᱫᱤᱥᱚᱢ ᱠᱟᱱᱟ ᱱᱟᱜ ᱦᱮᱸᱥᱮ᱾
ᱟᱪᱪᱷᱟ᱾
ᱮᱸᱻ ᱞᱟᱹᱭ ᱞᱮᱠᱷᱷᱟᱡ ᱫᱚ ᱡᱟᱦᱟᱸ ᱥᱮᱫ ᱜᱮᱢ ᱠᱚᱭᱳᱜᱟ ᱢᱮᱱᱟ ᱢᱤᱫᱴᱟᱝ ᱟᱹᱛᱩ ᱱᱚᱛᱮ ᱫᱚᱦᱜ ᱚᱲᱟᱜ ᱠᱚᱫᱚᱦᱱᱟᱜ ᱨᱟᱹᱥᱤ ᱟᱹᱛᱩ ᱠᱟᱱ ᱜᱮᱭᱟ ᱡᱚᱛᱚ ᱠᱚ ᱛᱤᱱᱟᱹᱜ ᱜᱮ ᱟᱹᱛᱩ ᱢᱮᱱᱟᱜᱼᱟ ᱡᱚᱛᱚ ᱜᱮ ᱱᱟᱦᱟᱜ ᱨᱟᱹᱥᱤ ᱟᱹᱛᱩ ᱠᱟᱱᱟ᱾ ᱛᱚ ᱡᱟᱦᱟᱸ ᱥᱮᱫ ᱜᱮᱵᱤᱱ ᱠᱚᱭᱚᱜ ᱦᱟᱸᱜ ᱟᱨ ᱢᱤᱫᱴᱟᱝ ᱟᱛᱩ ᱫᱚ ᱦᱟᱸᱜ ᱵᱟᱵᱤᱱ ᱧᱮᱧᱟᱢᱟ᱾
ᱟᱪᱪᱷᱟ ᱟᱪᱪᱷᱟ, ᱟᱪᱪᱷᱟ ᱚᱝᱠᱮ ᱚᱱᱛᱮ ᱠᱷᱚᱱ ᱫᱚ ᱵᱩᱨᱩ ᱠᱚᱫᱚ ᱥᱩᱨ ᱜᱮᱭᱟ ᱟᱯᱮ
ᱞᱟᱹᱭ ᱞᱮᱠᱷᱟᱡ ᱜᱚᱝᱠᱮ ᱱᱚᱛᱮ ᱚᱲᱟᱜ ᱯᱷᱮᱰ ᱠᱷᱳᱱ ᱜᱮ ᱱᱟᱦ ᱵᱩᱨᱩ ᱮᱦᱚᱵ ᱠᱟᱱᱟ᱾ ᱚᱱᱟ ᱡᱩᱫᱤ ᱵᱤᱱ ᱫᱮᱡ ᱟᱠᱟᱱᱟ ᱥᱮ ᱢᱤᱫ ᱛᱤᱠᱤᱱ ᱜᱚᱫ ᱠᱟᱜᱼᱟ ᱵᱤᱱ ᱫᱮᱡᱚᱜ ᱨᱮᱜ ᱱᱚᱛᱮ ᱠᱚᱫᱚ ᱢᱟᱱᱮ ᱚᱱᱟᱹᱜ ᱥᱮᱬᱟ ᱥᱮᱬᱟ ᱜᱩᱨᱩ ᱢᱮᱱᱟᱜᱼᱟ᱾
ᱟᱪᱪᱷᱟ ᱚᱝᱠᱮ ᱛᱚᱵᱮ ᱩᱱᱟᱹᱜ ᱥᱮᱬᱟ ᱵᱩᱨᱩ ᱵᱤᱨ ᱠᱚ ᱦᱱᱟᱜ-ᱟ ᱚᱢᱠᱮ ᱵᱚᱛᱚᱨᱚᱵ ᱦᱟᱹᱛᱤ ᱠᱚ ᱵᱟᱹᱪᱩᱜ ᱠᱚᱼᱟ?
ᱦᱟᱹᱛᱤ ᱠᱚ ᱜᱚᱝᱠᱮ ᱢᱮᱱᱟᱜ ᱠᱚᱜᱮᱭᱟ, ᱩᱱᱠᱩ ᱫᱚ ᱩᱱᱠᱩᱣᱟᱜ ᱡᱟᱭᱜᱟ ᱨᱮ ᱢᱮᱱᱟᱜ ᱠᱚᱣᱟ ᱟᱵᱚ ᱦᱚᱸ ᱟᱵᱚᱣᱟᱜ ᱡᱟᱭᱜᱟ ᱨᱮᱫᱚ ᱟᱫᱚ ᱟᱵᱚᱣᱟᱜ ᱡᱟᱜᱟᱹ ᱦᱮᱜ ᱫᱚ ᱵᱟᱠᱚ ᱪᱤᱜ ᱠᱟᱹ ᱫᱚ ᱩᱱᱠᱩ ᱫᱚ ᱵᱩᱡᱷᱟᱹᱣ ᱥᱩᱡᱷᱟᱹᱣ ᱛᱟᱠᱚ ᱢᱮᱱᱟᱜ ᱧᱚᱜ ᱜᱮᱭᱟ ᱦᱮᱸ ᱥᱮ᱾ ᱟᱨ ᱡᱚᱛᱚ ᱡᱟᱦᱟᱸ ᱛᱤᱱᱟᱹᱜ ᱡᱤᱵᱼᱼ ᱡᱤᱭᱟᱹᱞᱤ ᱠᱚ ᱵᱩᱨᱩ ᱠᱚᱨᱮ ᱠᱚ ᱛᱟᱦᱮᱱ ᱜᱮᱭᱟ ᱩᱱᱠᱩ ᱦᱚᱸ ᱛᱟᱦᱮᱱ ᱜᱮᱭᱟ ᱠᱚ ᱩᱱᱠᱩ ᱢᱟ ᱪᱤᱠᱟᱹ ᱦᱚ ᱵᱟᱠᱩ ᱪᱤᱠᱟᱹᱭᱟ ᱦᱤᱡᱩᱜ ᱟᱠᱚ ᱡᱚᱢ ᱟᱠᱚ ᱟᱹᱠᱚ ᱚᱱᱮ ᱚᱱᱠᱟ ᱫᱟᱬᱟ ᱡᱮᱢᱚᱱ ᱯᱮᱲᱟ ᱡᱟᱦᱟᱸ ᱞᱮᱠᱟ ᱠᱚ ᱦᱤᱨᱤ ᱟᱹᱜᱩ ᱦᱤᱨᱤ ᱵᱚᱱᱟ ᱥᱮ ᱚᱱᱮ ᱚᱱᱠᱟ ᱜᱮᱠᱚ ᱩᱱᱠᱩ ᱠᱚ ᱦᱮᱡ ᱵᱟᱲᱟ ᱧᱚᱜᱚᱫ ᱜᱮᱭᱟ ᱥᱚᱢᱚᱭ ᱨᱮ ᱥᱚᱢᱚᱭ ᱨᱮ ᱦᱮᱸ ᱥᱮ᱾
ᱟᱪᱪᱷᱟ᱾
ᱧᱮᱞ ᱵᱟᱲᱟᱣ ᱛᱟᱭᱱᱚᱢ ᱫᱚᱠᱚ ᱨᱩᱣᱟᱹᱲᱟ᱾ ᱪᱤᱠᱟᱹ ᱠᱚᱫᱚ ᱵᱟᱠᱚ ᱪᱤᱼᱼ ᱱᱤᱭᱟᱹ ᱵᱟᱨᱥᱤᱧ ᱫᱚ ᱞᱟᱹᱭ ᱞᱮᱠᱷᱟᱡ ᱫᱚ ᱩᱱᱩᱠᱩ ᱦᱟᱼᱼ ᱛᱤᱡᱚ ᱠᱷᱚᱱᱟᱜ ᱡᱟᱦᱟᱸ ᱵᱟᱵᱚᱱ ᱞᱟᱹᱭᱮᱫᱼᱟ ᱠᱚ ᱥᱮ ᱢᱟᱨᱟᱝ ᱦᱚᱲ ᱠᱷᱚᱱᱟᱜ ᱛᱚ ᱩᱱᱠᱩ ᱜᱮ ᱵᱟᱹᱰᱤ ᱡᱳᱨ ᱜᱮ ᱱᱟᱦᱟᱜ ᱠᱚ ᱦᱤᱡᱩᱜ ᱠᱟᱱᱟ ᱱᱤᱭᱟᱹ ᱵᱟᱨᱥᱤᱧ ᱫᱚ ᱦᱮᱸᱥᱮ᱾
ᱟᱪᱪᱷᱟ ᱟᱹᱛᱩ ᱩᱛᱟᱹᱨ ᱠᱚ ᱦᱮᱡ ᱩᱛᱟᱹᱨᱚ ᱠᱟᱱᱟ᱾
ᱦᱳᱭ ᱜᱚᱢᱠᱮ, ᱟᱹᱛᱩ ᱥᱮᱫ ᱨᱮᱜᱮ ᱱᱟᱦᱜ ᱯᱩᱨᱟᱹ ᱚᱲᱟᱜ ᱟᱹᱛᱩ ᱨᱮᱠᱚ ᱥᱮᱴᱮᱨᱚᱜ ᱜᱮᱭᱟ ᱛᱚ ᱵᱟᱠᱚ ᱪᱤᱠᱟᱹ ᱜᱮᱭᱟ ᱡᱟᱦᱟᱸ ᱠᱚ ᱜᱷᱟᱱᱴᱷᱟᱲ ᱠᱚᱫᱚ ᱵᱟᱲᱜᱮ ᱠᱚᱨᱮ ᱱᱟᱦᱟᱜ ᱢᱮᱱᱟᱜ-ᱟ ᱜᱷᱟᱱᱴᱟᱲᱲ ᱫᱟᱨᱮ ᱠᱚ ᱡᱟᱦᱟᱸ ᱛᱤᱱᱟᱹᱜ ᱥᱟᱨᱮᱡ ᱟᱠᱟᱱ ᱦᱟᱸᱜ ᱚᱱᱟ ᱠᱚ ᱱᱟᱦᱟᱜ ᱠᱚᱻ ᱡᱚᱢ ᱪᱟᱵᱟ ᱤᱫᱤᱭᱮᱫ-ᱟ ᱦᱟᱸᱜ ᱱᱤᱭᱟᱹ ᱵᱟᱨᱥᱤᱧ ᱠᱟᱱᱟ ᱦᱮᱸᱥᱮ᱾
ᱟᱪᱪᱷᱟ ᱟᱪᱪᱷᱟ᱾
ᱟᱪᱪᱷᱟ ᱜᱚᱢᱠᱮ ᱚᱱᱛᱮ ᱠᱚᱫᱚ ᱱᱟᱜ, ᱚᱱᱛᱮ ᱫᱚ ᱱᱟᱜ ᱦᱟᱹᱛᱤ ᱠᱚᱫᱚ ᱦᱮᱡ ᱵᱟᱲᱟᱜ-ᱟ ᱵᱟᱠᱚ ᱦᱮᱡ ᱵᱟᱲᱟᱜ-ᱟ? ᱛᱟᱦᱚᱞᱮ ᱚᱱᱟ ᱟᱯᱮ ᱥᱮᱫ ᱫᱚ ᱵᱤᱞᱟᱹᱛ ᱫᱤᱥᱚᱢ ᱦᱮᱱᱟᱜ ᱢᱟᱱᱮ ᱯᱷᱟᱫᱟ ᱜᱮᱭᱟ ᱢᱟᱱᱮ ᱡᱟᱦᱟᱸ ᱛᱤᱱᱟᱹᱜ ᱥᱟᱺᱜᱤᱧ ᱨᱮᱱ ᱜᱮ ᱡᱟᱦᱟᱱᱤᱡ ᱜᱮᱢ ᱧᱮᱞᱧᱟᱢᱮ ᱜᱮᱭᱟ ᱥᱮ᱾
ᱦᱳᱭ ᱚᱢᱠᱮ ᱱᱚᱛᱮ ᱫᱚ ᱵᱟᱠᱚ ᱦᱮᱡ ᱵᱟᱲᱟᱜ ᱜᱮᱭᱟ ᱛᱚ ᱢᱤᱫ ᱫᱤᱱ ᱠᱚ ᱦᱤᱡᱩᱜ ᱜᱮᱭᱟ ᱠᱚᱻ ᱪᱮᱫ ᱢᱚᱱᱮ ᱵᱟᱲᱟ ᱜᱚᱫ ᱞᱮᱠᱷᱟᱱ ᱠᱚ ᱚᱱᱛᱮ ᱟᱞᱮ ᱩᱲᱤᱭᱚᱨ ᱞᱮ ᱵᱚᱛᱚᱨ ᱟᱠᱚᱣᱟ ᱦᱟᱹᱛᱤ ᱠᱚᱫᱚ᱾
ᱟᱪᱪᱷᱟ ᱟᱪᱪᱷᱟ᱾
ᱟᱞᱮᱻ ᱦᱟᱹᱛᱤ ᱠᱟᱛᱷᱟ ᱠᱚ ᱞᱟᱹᱭ ᱞᱮᱠᱷᱟᱱ ᱟᱞᱮ ᱫᱚ ᱡᱷᱚᱛᱚ ᱯᱟᱠᱟ ᱚᱲᱟᱜ ᱞᱮ ᱫᱟᱹᱲ ᱵᱚᱞᱚ ᱪᱟᱵᱟᱜ ᱟᱞᱮ᱾
ᱟᱪᱪᱷᱟ ᱟᱪᱪᱷᱟ ᱱᱟᱯᱟᱭ ᱠᱟᱛᱷᱟ ᱜᱮ ᱟᱨ
ᱦᱳᱭ ᱜᱚᱢᱠᱮ ᱟᱞᱮᱻ ᱦᱟᱹᱛᱤᱜᱮ ᱤᱧ ᱦᱚᱸ ᱵᱟᱹᱧ ᱧᱮᱞ ᱟᱠᱟᱫ ᱠᱚᱣᱟ ᱦᱟᱸᱜ ᱤᱱᱟᱹᱜ ᱢᱟᱨᱟᱝ ᱤᱧ ᱦᱟᱨᱟᱭᱮᱱᱟ ᱤᱧ᱾
ᱦᱮᱸ ᱜᱚᱢᱠᱮ᱾
ᱧᱮᱞᱻ ᱞᱮ ᱜᱚᱢᱠᱮ ᱧᱮᱞ ᱞᱮᱠᱷᱟᱡ ᱫᱚᱻ ᱚᱱᱟ ᱵᱩᱨᱩ ᱫᱤᱥᱚᱢ ᱨᱮ ᱥᱮᱫ ᱨᱮ ᱛᱟᱦᱮᱸᱱ ᱵᱤᱱ ᱱᱟᱜ᱾ ᱟᱹᱰᱤ ᱪᱮᱦᱨᱟ ᱵᱤᱱ ᱧᱮᱞ ᱠᱚᱣᱟ ᱵᱩᱨᱩ ᱫᱚ ᱤᱭᱟᱹ ᱵᱩᱨᱩ ᱦᱟᱹᱛᱤ ᱠᱚᱫᱚ ᱦᱮᱸᱥᱮ᱾ ᱛᱚ ᱵᱷᱟᱜᱮ ᱡᱟ ᱢᱟᱱᱮ ᱫᱤᱱ ᱱᱚᱜ-ᱚ ᱱᱚᱝᱠᱟ ᱦᱩᱲᱩ ᱠᱚᱵᱚ ᱨᱟᱠᱟᱵ ᱵᱟᱠᱷᱟᱱ ᱡᱚᱢᱟᱜ ᱠᱚ ᱡᱮᱢᱚᱱ ᱟᱠᱚᱣᱟᱜ ᱡᱚᱢᱟᱜ ᱠᱚ ᱡᱮᱢᱚᱱ ᱟᱹᱛᱩ ᱫᱤᱥᱚᱢ ᱨᱮ ᱛᱟᱦᱮᱸᱱ ᱢᱟ ᱡᱮᱢᱚᱱ ᱚᱱᱠᱟᱱ ᱫᱤᱱ ᱠᱚᱨᱮ ᱫᱚ ᱩᱱᱠᱩ ᱫᱚ ᱠᱚ ᱦᱮᱡ ᱥᱮᱴᱮᱨᱚᱜ ᱜᱮᱭᱟ ᱡᱮᱢᱚᱱ ᱠᱟᱭᱨᱟ ᱵᱟᱜᱟᱱ ᱠᱚ ᱛᱟᱦᱮᱸᱱ ᱦᱮᱸᱥᱮ
ᱟᱪᱪᱷᱟ ᱟᱪᱪᱷᱟ ᱟᱪᱷᱟ ᱟᱪᱪᱷᱟ ᱜᱚᱢᱠᱮ ᱦᱟᱹᱛᱤ ᱫᱚᱯᱮ ᱞᱟᱜᱟ ᱵᱟᱲᱟ ᱠᱚᱜᱮᱭᱟ ᱥᱮ ᱵᱟᱝ ᱜᱮ
ᱱᱚᱛᱮ ᱫᱚ ᱱᱟᱦᱟᱜ ᱟᱬᱜᱚᱱ ᱠᱷᱟᱡ ᱢᱟ ᱱᱤᱭᱟᱹᱛᱮᱢ ᱞᱟᱜᱟᱭᱮ ᱜᱮᱭᱟ ᱩᱱᱠᱩ ᱫᱚ ᱢᱟ ᱡᱮᱢᱚᱱ ᱩᱱᱠᱩᱣᱟᱜ ᱞᱟᱡ ᱡᱟᱞᱟ ᱛᱮ ᱱᱚᱛᱮ ᱦᱚᱸ ᱠᱚ ᱫᱟᱬᱟᱱ ᱠᱟᱱ ᱜᱮᱭᱟ ᱠᱟᱹᱴᱤᱡ ᱠᱚ ᱡᱚᱢ ᱧᱚᱜ ᱞᱮᱠᱷᱟᱡ ᱛᱟᱭᱱᱚᱢ ᱫᱚᱞᱮ ᱞᱟᱜᱟ ᱠᱚᱣᱟ ᱛᱟᱭᱱᱚᱢ ᱫᱚ ᱦᱮᱸ ᱥᱮ ᱟᱠᱚ ᱦᱚᱸ ᱠᱚ ᱠᱟᱹᱴᱤᱡ ᱠᱚ ᱴᱷᱤᱠᱟᱹᱭ ᱜᱮᱭᱟ ᱡᱮ ᱢᱟ ᱟᱠᱚᱣᱟᱜ ᱛᱤᱱᱟᱹᱜ ᱠᱟᱱᱟ ᱟᱵᱚᱣᱟᱜ ᱛᱤᱱᱟᱹᱜ ᱠᱟᱱᱟ ᱟᱨ ᱠᱚᱣᱟᱜ
ᱦᱳᱭ ᱦᱳᱭ
ᱤᱱᱟᱹ ᱯᱚᱨᱮ ᱯᱚᱨᱮᱛᱮ ᱡᱩᱫᱤ ᱦᱳᱭ ᱡᱩᱫᱤ ᱵᱟᱭ ᱩᱴᱷᱟᱹᱣ ᱩᱛᱟᱹᱨᱚᱜ-ᱟ ᱮᱱᱠᱷᱟᱱ ᱫᱚ ᱦᱟᱸᱜ ᱠᱚ ᱞᱟᱜᱟ ᱠᱚ ᱜᱮᱭᱟ ᱱᱚᱛᱮ ᱫᱚ ᱱᱟᱦᱱᱟᱜ ᱟᱨ ᱵᱟᱠᱷᱟᱱ ᱫᱚ ᱟᱠᱚ ᱛᱮᱦᱚᱸᱠᱚ ᱨᱩᱣᱟᱹᱲ ᱤᱫᱤᱜ-ᱟ ᱟᱠᱚᱣᱟᱜ ᱠᱟᱹᱴᱤᱡ ᱵᱩᱡᱷᱟᱹᱣ ᱥᱮ ᱵᱩᱫᱫᱷᱤ-ᱫᱤᱥᱟᱹ ᱠᱚ ᱛᱟᱠᱟ ᱢᱮᱱᱟᱜ ᱜᱮᱭᱟ ᱱᱟᱜ
ᱟᱪᱪᱷᱟ ᱟᱪᱪᱷᱟ ᱜᱚᱢᱠᱮ ᱚᱱᱛᱮ ᱛᱟᱦᱚᱞᱮ ᱞᱟᱜᱟ ᱫᱚ ᱚᱱᱮ ᱞᱟᱜᱟ ᱛᱮᱭᱟᱜ ᱡᱟᱦᱟᱱᱟᱜ ᱦᱮᱱᱟᱜ-ᱟ ᱥᱮ ᱚᱱᱮ ᱦᱟᱯᱟ ᱠᱚᱛᱮ ᱠᱚ ᱞᱟᱜᱟ ᱵᱟᱲᱟ ᱠᱚᱣᱟ
ᱱᱚᱝᱠᱟ ᱠᱟᱹᱵᱟᱹᱣ ᱠᱚᱛᱮ ᱜᱮ ᱵᱟᱠᱷᱟᱱ ᱞᱟᱹᱭ ᱞᱮᱠᱷᱟᱡ ᱫᱚ ᱧᱤᱫᱟᱹ ᱫᱚᱵᱚ ᱞᱟᱹᱭᱟ ᱡᱮ ᱵᱟᱝᱟ ᱞᱟᱭᱤᱴ ᱠᱚᱛᱮ ᱜᱮ ᱟᱨ ᱵᱟᱠᱷᱟᱱ ᱠᱟᱹᱵᱟᱹᱣ ᱛᱮᱜᱮ ᱦᱟᱸᱜ ᱡᱮ ᱦᱮᱸᱥᱮ ᱤᱱᱠᱟᱹ ᱛᱮᱜᱮ ᱦᱟᱸᱜ ᱵᱚᱱ ᱞᱟᱜᱟ ᱛᱚ ᱩᱱᱠᱩ ᱫᱚ ᱱᱟᱜ ᱟᱨᱦᱚᱸ ᱚᱱᱠᱟ ᱞᱟᱜᱟ ᱞᱟᱜᱟ ᱫᱚ ᱚᱱᱠᱟ ᱫᱚ ᱱᱟᱜ ᱦᱟᱯᱟ ᱠᱚᱛᱮ ᱠᱚᱛᱮ ᱡᱮᱢᱚᱱ ᱟᱜᱥᱟᱨ ᱠᱚᱛᱮ ᱚᱱᱠᱟ ᱠᱚᱫᱚ ᱞᱟᱜᱟ ᱫᱚ ᱦᱟᱸᱜ ᱵᱟᱠᱚ ᱞᱟᱜᱟ ᱠᱚᱣᱟ ᱱᱚᱛᱮ ᱫᱚ ᱪᱮᱫᱟᱜ ᱥᱮ ᱟᱨ ᱟᱠᱚ ᱦᱚᱸ ᱠᱚ ᱨᱟᱹᱜᱤᱜ-ᱟ ᱡᱩᱫᱤ ᱡᱩᱫᱤ ᱵᱤᱱ ᱛᱩᱧᱮᱭᱟ ᱢᱤᱫ ᱦᱚᱲ ᱵᱟᱠᱷᱟᱱ ᱵᱤᱱ ᱫᱟᱞ ᱨᱩᱣᱟᱹᱲᱮᱭᱟ ᱛᱚ ᱩᱱᱤ ᱦᱚᱸ ᱠᱟᱹᱴᱤᱡ-ᱮ ᱨᱟᱹᱜᱤᱜ ᱜᱮᱭᱟ ᱦᱮᱸ ᱥᱮ ᱚᱱᱟᱛᱮ ᱛᱮ ᱠᱟᱹᱴᱤᱡ-ᱮ ᱚ ᱚᱱᱟ ᱠᱚ ᱠᱟᱹᱴᱤᱡ-ᱮ ᱢᱟᱱᱮ ᱟᱹᱰᱤ ᱦᱩᱥᱭᱟᱹᱨ ᱫᱷᱟᱨᱟ ᱛᱚ ᱞᱟᱜᱟᱣ ᱦᱩᱭᱩᱜ-ᱟ ᱩᱱᱠᱩ ᱦᱚᱸ ᱵᱟᱠᱷᱟᱱ ᱡᱩᱫᱤ ᱩᱱᱠᱩ ᱠᱚ ᱟᱹᱪᱩᱨ ᱨᱩᱣᱟᱹᱲ ᱟᱹᱪᱩᱨ ᱨᱩᱣᱟᱹᱲ ᱞᱮᱱᱠᱷᱟᱱ ᱢᱟᱱᱮ ᱩᱱᱠᱩ ᱦᱚᱸᱠᱚ ᱵᱟᱡᱟᱣ ᱧᱮᱞ ᱧᱟᱢ ᱠᱮᱭᱟ ᱵᱟᱠᱷᱟᱱ ᱫᱚ
ᱦᱳᱭ ᱦᱳᱭ
ᱦᱩᱸ ᱦᱩᱸ ᱟᱨ ᱜᱚᱝᱠᱮ ᱚᱱᱛᱮ ᱪᱟᱥᱵᱟᱥ ᱠᱚ ᱟᱨ ᱪᱮᱫ ᱠᱚᱯᱮ ᱪᱟᱥ ᱵᱟᱥᱮᱫᱼᱟ ᱱᱤᱭᱟᱹ ᱵᱟᱨᱥᱤᱧ ᱠᱚᱫᱚ
ᱱᱤᱭᱟᱹ ᱵᱟᱨᱥᱤᱧ ᱫᱚ ᱜᱚᱝᱠᱮ ᱟᱞᱮ ᱱᱚᱜᱼᱚᱭ ᱦᱩᱲᱩ ᱪᱟᱥ ᱛᱮᱜᱮ ᱜᱚᱴᱟ ᱯᱮᱡ ᱪᱟᱵᱟ ᱟᱠᱟᱱᱟᱟᱱᱟ ᱦᱟᱸᱜ ᱛᱚ ᱦᱩ ᱜᱮ ᱵᱷᱟᱜᱤ ᱪᱟᱥ ᱦᱩᱭᱭᱟᱞᱮ ᱟᱨ ᱟᱨᱦᱚᱸ ᱛᱮᱦᱮᱧᱯᱟ ᱦᱟᱸᱜ ᱪᱮᱫ ᱪᱟᱥ ᱚᱱᱠᱟ ᱫᱚ ᱵ ᱦᱩᱭᱩᱜ ᱜᱮ ᱦᱩ ᱪᱷᱟᱲᱟ ᱫᱚ ᱦᱟᱸᱜ
ᱦᱩᱲᱩ ᱪᱷᱟᱲᱟᱟᱣ ᱫᱚ ᱱᱟᱜ ᱵᱟᱝ ᱠᱟᱱᱟ ᱟᱨ ᱥᱤᱛᱩᱝ ᱫᱤᱱ ᱠᱚ ᱚᱱᱠᱟ ᱦᱩᱲᱩ ᱥᱤᱛᱩᱝ ᱫᱤᱱ ᱠᱚ ᱚᱱᱠᱟ ᱢᱤᱱᱤ ᱯᱚᱢᱯ ᱠᱚᱛᱮ ᱡᱟᱦᱟᱱᱟᱜ ᱚ ᱠᱟᱛ ᱥᱩᱵᱤᱫᱷᱟ ᱠᱚᱛᱮ ᱚᱥᱩᱵᱤᱫᱟ ᱠᱚᱛᱮ ᱡᱟᱦᱟᱱᱟᱜ ᱠᱚᱛᱮ ᱪᱟᱥ ᱵᱟᱲᱟᱭ ᱜᱮ
ᱦᱚᱸᱮ ᱜᱚᱝᱠᱮ ᱥᱤᱛᱩᱝ ᱫᱤᱱ ᱦᱩᱲᱩᱞ ᱞᱮ ᱜᱮᱭᱟ ᱟᱨ ᱥᱚᱵᱽᱡᱤ ᱠᱚᱞᱮ ᱪᱟᱥ ᱵᱟᱲᱟᱭ ᱥᱤᱛᱩᱝ ᱫᱤᱱ ᱫᱚ ᱢᱤᱱᱤ ᱫᱟᱜ ᱥᱤᱥᱤᱞᱚᱜ ᱢᱥᱤᱱ ᱫᱟᱜ ᱠᱚᱛᱮ
ᱟᱪᱪᱷᱟ ᱟᱪᱪᱷᱟᱟᱱᱮ ᱡᱚᱛᱚᱣᱟᱜ ᱥᱩᱵᱤᱫᱷᱟ ᱜᱮ ᱱᱟᱜ ᱢᱮᱱᱟᱜ ᱜᱮᱭᱟᱯᱮ ᱟᱯᱮᱭᱟᱜ ᱱᱟᱜ
ᱦᱳᱭ ᱜᱚᱝᱠᱮ ᱦᱮᱱᱟᱜ ᱜᱮᱭᱟ
ᱟᱪᱪᱷᱟ ᱱᱟᱯᱟᱭ ᱠᱟᱛᱷᱟ ᱜᱮ ᱤᱱᱟᱹᱜᱮ ᱟᱨ ᱟᱞᱮ ᱵᱩᱨᱩ ᱫᱤᱥᱚᱢ ᱜᱚᱝᱠᱮ ᱪᱮᱫ ᱞᱤᱧ ᱞᱟᱹᱭᱟ ᱵᱩᱨᱩ ᱫᱤᱥᱚᱢᱟᱜ ᱠᱟᱛᱷᱟ ᱦᱚᱸᱵᱤᱱ ᱵᱟᱲᱟᱭ ᱜᱮᱭᱟ ᱡᱟᱦᱟᱸ ᱛᱤᱱᱟᱹᱜ ᱱᱤᱭᱟᱹ ᱱᱮᱛᱟᱨ ᱫᱤᱱ ᱜᱮ ᱫᱟᱭ ᱫᱟᱜᱟ ᱦᱟᱜ ᱫᱟᱜ ᱨᱮᱱᱟᱜ ᱥᱩᱵᱤᱫᱟ ᱢᱮᱱᱟᱜᱼᱟ ᱱᱤᱭᱟᱹ ᱱᱮᱛᱟᱨ ᱜᱮᱮ ᱦᱥᱮ ᱛᱤᱱᱟᱹᱜ ᱵᱤᱱ ᱪᱟᱥ ᱫᱟᱲᱮᱭᱟᱜᱼᱟ ᱱᱮᱛᱟᱨ ᱜᱮ ᱡᱟᱦᱟᱸ ᱛᱤᱱᱟᱹᱜ ᱜᱮᱵᱤᱱ ᱪᱟᱥ ᱫᱟᱲᱮᱭᱟᱜᱼᱟᱮᱸ ᱥᱮ ᱟᱨ ᱡᱟᱦᱟᱸ ᱛᱱᱟᱹᱜ ᱪᱟᱥ ᱢᱟᱱᱮ ᱡᱟᱦᱟᱸ ᱛᱤᱱᱟᱹᱜ ᱵᱟᱹᱫᱽ ᱢᱮᱱᱟᱜᱼᱟ ᱡᱟᱦᱟᱸ ᱛᱤᱱᱟᱹᱜ ᱫᱟᱜ ᱯᱨᱮ ᱠᱚ ᱤᱱᱟᱹ ᱜᱮᱤᱥᱮᱤᱧ ᱪᱟᱥᱟᱱᱟ ᱟᱨ ᱪᱟᱥ ᱢᱟ ᱵᱟᱭ ᱜᱟᱱᱚᱜᱼᱟ ᱟᱨ ᱞᱟᱹᱭ ᱞᱮᱠᱷᱟᱱ ᱫᱚ ᱟᱨ ᱚᱱᱠᱟ ᱞᱟᱹᱭ ᱞᱮᱠᱷᱟᱡ ᱫᱚ ᱥᱤᱛᱩᱝ ᱫᱤᱱ ᱠᱚᱨᱮᱢᱟ ᱫᱟᱜ ᱵᱷᱚᱨᱥᱟ ᱜᱮ ᱱᱚᱛᱮ ᱢᱟ ᱚᱱᱠᱟ ᱫᱚ ᱫᱟᱜ ᱦᱚᱸ ᱵᱟᱭ ᱫᱟᱜᱟ ᱮᱱᱛᱮ
ᱚᱱᱟ ᱢᱮᱥᱤᱱ ᱫᱟᱜ ᱜᱚᱢᱠᱮ ᱚᱱᱛᱮ ᱢᱮᱥᱤᱱ ᱠᱚ ᱦᱮᱱᱟᱜ-ᱟ ᱥᱮ ᱵᱟᱝ ᱥᱮ ᱢᱤᱱᱤ ᱠᱚ?
ᱪᱮᱫ ᱵᱤᱱ ᱞᱟᱹᱭᱮᱫ-ᱟ ᱜᱚᱝᱠᱮ?
ᱞᱟᱹᱭ ᱮᱫᱟᱹᱧ ᱜᱚᱢᱠᱮ ᱚᱱᱛᱮ ᱢᱮᱥᱤᱱ ᱫᱟᱜ ᱠᱚ ᱵᱟᱹᱪᱩᱜ ᱟᱠᱟᱫ-ᱟ ᱥᱮ ᱢᱤᱱᱤ ᱫᱟᱜ ᱠᱚ?
ᱢᱤᱱᱤ ᱫᱟᱜ ᱠᱚᱫᱚ ᱜᱚᱝᱠᱮ ᱱᱚᱛᱮ ᱫᱚ ᱪᱮᱛᱟᱱ ᱨᱮᱱᱟᱜ ᱫᱟᱜ ᱜᱮ ᱚᱱᱠᱟ ᱢᱤᱱᱤ ᱫᱟᱜ ᱠᱚᱫᱚ ᱱᱚᱛᱮ ᱫᱚ ᱵᱟᱝ ᱜᱮ ᱚᱱᱠᱟ ᱠᱚᱫᱚ ᱢᱟᱱᱮ ᱵᱩᱨᱩ ᱫᱤᱥᱚᱢ ᱠᱟᱱᱟ ᱥᱮ ᱾ ᱦᱟᱱᱮ ᱫᱷᱤᱨᱤ ᱫᱟᱨᱮ ᱛᱮᱜᱮ ᱯᱮᱨᱮᱡ ᱟᱠᱟᱱᱟ ᱮᱱᱠᱷᱟᱱ ᱫᱚ ᱱᱚᱛᱮ ᱩᱱᱟᱹᱜ ᱵᱟᱠᱚ ᱛᱟᱲᱟᱣᱟ ᱚᱱᱛᱮ ᱦᱮᱸ ᱥᱮ ᱾
ᱟᱪᱪᱷᱟ ᱟᱪᱪᱷᱟ ᱾
ᱦᱮᱸ ᱾ ᱚᱱᱟ ᱠᱷᱟᱹᱛᱤᱨ ᱱᱚᱛᱮ ᱫᱚ ᱚᱱᱟ ᱢᱤᱱᱤ ᱫᱟᱜ ᱠᱚᱛᱮ ᱫᱚ ᱵᱟᱝᱟ, ᱠᱷᱟᱹᱞᱤ ᱥᱮᱨᱢᱟ ᱡᱟᱹᱲᱤ ᱫᱟᱜ ᱛᱮᱜᱮ ᱡᱟᱦᱟᱸ ᱛᱤᱱᱟᱹᱜ ᱵᱤᱱ ᱪᱟᱥ ᱫᱟᱲᱮᱭᱟᱜ-ᱟ ᱪᱟᱥ ᱟᱵᱤᱱ ᱵᱟ ᱠᱷᱟᱱ ᱫᱚ ᱵᱟᱝ ᱜᱮ ᱾ ᱱᱚᱛᱮ ᱚᱱᱠᱟ ᱪᱟᱥ ᱠᱚ ᱵᱟᱭ ᱜᱟᱱᱚᱜ-ᱟ ᱾
ᱟᱪᱪᱷᱟ ᱾ ᱟᱪᱪᱷᱟ ᱜᱚᱝᱠᱮ ᱛᱚᱵᱮ ᱚᱱᱛᱮ ᱫᱚ ᱥᱚᱵᱽᱡᱤ ᱠᱚᱫᱚ ᱠᱚ ᱪᱟᱥ ᱵᱟᱲᱟᱭ ᱜᱮᱭᱟ ᱥᱮ ᱵᱟᱝᱜᱮ?
ᱥᱚᱵᱡᱤ ᱠᱚᱫᱚ ᱜᱚᱝᱠᱮ ᱱᱚᱛᱚ ᱫᱚ ᱚᱱᱮ ᱞᱤᱧ ᱞᱟᱹᱭᱠᱮᱫ ᱞᱮᱠᱟ ᱚᱱᱮ ᱥᱤ ᱛᱩᱝ ᱫᱤᱱ ᱦᱟᱜ ᱵᱟᱝᱜᱮ ᱪᱟᱥ ᱢᱟ ᱵᱟᱭ ᱜᱟᱱᱚᱜ-ᱟ ᱱᱮᱛᱟᱨ ᱫᱤᱱ ᱜᱮ ᱱᱚᱜ-ᱚᱱᱟ ᱵᱟᱲᱜᱮ ᱠᱚᱨᱮ ᱜᱮ ᱱᱟᱜ ᱦᱮᱸᱥᱮ ᱾ ᱡᱟᱦᱟᱸ ᱛᱤᱱᱟᱹᱜ ᱵᱚ ᱪᱟᱥᱟ ᱫᱩᱞ ᱵᱟᱧᱪᱟᱣ ᱡᱟᱦᱟᱸ ᱛᱤᱱᱟᱹᱜ ᱵᱟᱧᱪᱟᱜ-ᱟ ᱛᱚ ᱚᱱᱟᱫᱚ ᱡᱟᱦᱟᱸ ᱛᱤᱱᱟᱹᱜ ᱡᱚᱜ-ᱟ ᱤᱱᱟᱹ ᱜᱮᱵᱚ ᱡᱚᱢ ᱵᱟᱲᱟᱭᱟ ᱦᱮᱸ ᱥᱮ ᱾ ᱩᱛᱩ ᱠᱟᱛᱮᱫ ᱟᱨ ᱵᱟᱠᱷᱟᱱ ᱜᱮ ᱪᱟᱥ ᱠᱚᱫᱚ ᱱᱟᱜ ᱚᱱᱠᱟ ᱟᱠᱷᱨᱤᱧ ᱵᱟᱠᱷᱨᱟ ᱠᱚᱫᱚ ᱩᱱᱟᱹᱜ ᱠᱚᱫᱚ ᱵᱟᱠᱚ ᱪᱟᱥᱟ ᱱᱟᱜ ᱱᱚᱛᱮ ᱫᱚ ᱾ ᱪᱟᱥ ᱫᱚᱠᱚ ᱪᱟᱥᱟ ᱡᱟᱦᱟᱸ ᱡᱩᱫᱤ ᱚᱲᱟᱜ ᱠᱚᱨᱮ ᱠᱚ ᱢᱤᱱᱤ ᱯᱟᱢᱯ ᱠᱚᱠᱚ ᱫᱚᱦᱚ ᱠᱟᱜ-ᱟ ᱾ ᱟᱫᱚ ᱚᱱᱠᱟᱱᱟᱜ ᱠᱚᱫᱚ ᱡᱩᱫᱤ ᱜᱟᱱᱚᱜ ᱠᱷᱟᱱ ᱠᱚ ᱪᱟᱥ ᱜᱮᱭᱟ ᱱᱟᱜ ᱟᱨ ᱵᱟᱠᱷᱟᱱ ᱚᱱᱠᱟ ᱠᱚᱫᱚ ᱵᱟᱠᱚ ᱪᱟᱥᱟ ᱱᱚᱛᱮ ᱫᱚ ᱞᱟᱹᱭ ᱞᱮᱷᱟᱱ ᱫᱚ ᱱᱟᱦᱟᱜ ᱾
ᱟᱪᱪᱷᱟ ᱾